ᱦᱮᱞᱳ,
ᱦᱟ ᱡᱚᱸᱦᱟᱨ ᱜᱮ,
ᱦᱩᱸ ᱡᱚᱦᱟᱨ ᱜᱮ᱾ ᱱᱟᱯᱟᱭ ᱜᱮ ᱛᱚ,
ᱱᱟᱯᱟᱭ ᱜᱮ ᱟᱹᱵᱤᱱ ᱜᱮ ᱚᱠᱟ ᱞᱮᱠᱟ?
ᱟᱹᱞᱤᱧ ᱦᱚᱸ ᱱᱟᱯᱟᱭ ᱜᱮ,
ᱛᱚᱵᱮ ᱚᱲᱟᱜ ᱠᱚᱨᱮ ᱫᱚ ᱵᱮᱥ ᱵᱟᱲᱟ ᱜᱮ?
ᱦᱩᱸ ᱚᱲᱟᱜ ᱠᱚᱨᱮ ᱦᱚᱸ ᱱᱟᱯᱟᱭ ᱜᱮ᱾ ᱛᱮ ᱨᱮ ᱫᱚ ᱚᱠᱟ ᱞᱮᱠᱟ?
ᱟᱞᱮ ᱦᱚᱸ ᱱᱟᱯᱟᱭ ᱜᱮ᱾
ᱛᱟᱨᱯᱚᱨ ᱟᱯᱮ ᱥᱮᱫ ᱫᱟᱜ ᱠᱚ ᱪᱮᱫ ᱞᱮᱠᱟ ᱫᱟᱜ ᱮᱜ ᱜᱮᱭᱟᱭ ᱥᱮ ᱵᱟᱝ?
ᱵᱟᱭ ᱫᱟᱜᱮᱜᱼᱟ ᱚᱱᱛᱮ ᱫᱚ ᱥᱤᱛᱩᱝ ᱠᱟᱜᱼᱟᱭ᱾
ᱚᱸ ᱟᱨ ᱱᱚᱣᱟ ᱛᱤᱨᱤᱥᱟ ᱡᱩᱱ ᱫᱚ ᱛᱟᱵ ᱮᱱᱟ? ᱟᱫᱚ ᱪᱮᱫ ᱞᱮᱠᱟ ᱯᱮ ᱢᱟᱱᱟᱣ ᱠᱮᱫᱟ?
ᱢᱟᱱᱟᱣ ᱫᱚ ᱨᱟᱹᱥᱠᱟᱹ ᱜᱮᱞᱮ ᱢᱟᱱᱟᱣ ᱠᱮᱜᱼᱟ, ᱵᱚᱸᱜᱟ ᱵᱩᱨᱩ ᱠᱟᱛᱮᱜ ᱨᱮᱞᱤ ᱠᱚ ᱩᱰᱩᱠ ᱦᱩᱭ ᱞᱮᱱᱟ ᱨᱮᱞᱤ ᱠᱚ ᱨᱮᱞᱤ ᱦᱩᱭ ᱱᱟ, ᱟᱫᱚ ᱚᱱᱛᱮ ᱫᱚ ᱚᱠᱟ ᱞᱮᱠᱟ ᱠᱚ ᱢᱟᱱᱟᱣ ᱠᱮᱫ ᱛᱮ?
ᱟᱞᱮᱥᱮᱱ ᱫᱚ ᱚᱸ ᱚᱱᱠᱟ ᱫᱚ ᱢᱟᱱᱟᱣ ᱫᱚ ᱵᱟᱝ ᱦᱳᱭ ᱠᱟᱱᱟ ᱠᱟᱨᱚᱱ ᱠᱤ ᱟᱞᱮ ᱫᱚ ᱦᱳᱭᱳᱜ ᱠᱟᱱᱟ ᱫᱮᱠᱳ ᱢᱮᱥᱟ ᱦᱚᱲ ᱢᱮᱱᱟᱜ ᱠᱟᱜ ᱞᱮᱭᱟ ᱛᱚ, ᱟᱫᱚ ᱟᱛᱩ ᱠᱚᱨᱮᱫ ᱫᱚ ᱩᱱᱟᱹᱜ ᱜᱟᱱ ᱫᱚ ᱵᱟᱞᱮ ᱢᱟᱱᱟᱣ ᱜᱮᱭᱟ ᱟᱫᱚ ᱤᱥᱠᱩᱞ ᱠᱚᱨᱮ ᱢᱟᱱᱟᱣ ᱦᱩᱭ ᱱᱟ, ᱪᱷᱳᱴᱚ ᱠᱷᱟᱴᱳ ᱤᱱᱟᱹ ᱜᱮ,
ᱟᱫᱚ ᱛᱟᱦᱚᱞᱮ ᱚᱱᱛᱮ ᱫᱚ ᱢᱟᱱᱟᱣ ᱫᱚ ᱩᱱᱟᱹᱜ ᱛᱚᱨᱚᱠ ᱧᱚᱜ ᱫᱚ ᱵᱟᱠᱚ ᱢᱟᱱᱟᱣ ᱜᱮᱭᱟ᱾
ᱵᱟᱝ ᱵᱟᱝ,
ᱦᱚᱸ ᱟᱫᱚ ᱵᱚᱸᱜᱟ ᱠᱚ ᱟᱬᱜᱳ ᱞᱮᱱᱟ ᱥᱮ ᱵᱟᱝᱟ ᱛᱟᱦᱚᱞᱮ ᱪᱷᱚᱴᱚ ᱠᱷᱟᱴᱳ ᱢᱟᱱᱟᱣ ᱠᱟᱛᱮ ᱨᱮᱦᱚ?
ᱵᱟᱝ ᱵᱟᱝ ᱵᱟᱠᱚ ᱟᱬᱜᱳ ᱠᱟᱱᱟ ᱵᱚᱸᱜᱟ ᱠᱚᱫᱚ, ᱟᱯᱮ ᱥᱮᱱ ᱫᱚ ᱵᱚᱸᱜᱟ ᱠᱚ ᱟᱬᱜᱚ ᱞᱮᱱ ᱜᱮᱭᱟ ᱪᱮᱞᱮ
ᱦᱳᱭ ᱟᱞᱮ ᱥᱮᱱ ᱫᱚ ᱵᱚᱸᱜᱟ ᱠᱚ ᱟᱬᱜᱳ ᱞᱮᱱ ᱜᱮᱭᱟ,
ᱛᱤᱱᱟᱹᱜ ᱜᱟᱱ
ᱦᱩᱸ ᱫᱚᱥ ᱵᱟᱨᱚᱴᱤ,
ᱳᱻ
ᱟᱫᱚ ᱫᱮᱠᱷᱤ ᱚᱱᱛᱮ ᱫᱚ ᱪᱟᱥ ᱵᱚᱠᱚᱫᱚ ᱦᱩᱭᱩᱜ ᱠᱟᱱᱟ ᱥᱮ ᱵᱟᱝᱟ?
ᱵᱟᱝ ᱵᱟᱝ ᱟᱞᱮᱥᱮᱱ ᱫᱚ ᱚᱱᱠᱟ ᱪᱟᱥ ᱠᱚᱫᱚ ᱵᱟᱝ ᱦᱩᱭᱩᱜ ᱠᱟᱱᱟ ᱚᱱᱠᱟ ᱞᱟᱦᱟ ᱛᱮᱫᱚ ᱵᱟᱭ ᱫᱟᱜ ᱠᱟᱫᱟᱭ, ᱛᱚ ᱦᱚᱭ ᱛᱚ ᱛᱮᱦᱮᱧ ᱜᱟᱯᱟ ᱜᱮ ᱫᱟᱜ ᱮᱫᱟᱭ ᱟᱫᱚ ᱛᱟᱦᱚᱞᱮ ᱛᱚᱞᱟ ᱠᱚᱦᱚᱸ ᱟᱹᱣᱨᱤ ᱞᱮ ᱜᱤᱰᱤᱭᱟ ᱾ ᱟᱨ ᱞᱟᱦᱟᱛᱮᱢᱟ ᱵᱟᱭ ᱫᱟᱜ ᱟᱠᱟᱫᱟ ᱚᱱᱟᱛᱮ ᱵᱟᱞᱮ ᱜᱤᱲᱤᱭᱟ ᱟᱠᱟᱫᱟ ᱛᱟᱯᱚᱨ ᱮᱠᱷᱚᱱ ᱢᱟ ᱛᱮᱫᱱᱤᱭ ᱫᱟᱜ ᱮᱫᱟᱭ ᱟᱫᱚ ᱛᱟᱦᱚᱞᱮ ᱠᱷᱟᱱ ᱛᱚᱞᱟ ᱜᱤᱰᱤ ᱫᱚ ᱵᱟᱝ ᱜᱟᱱᱚᱜ ᱠᱟᱱᱟ᱾
ᱚᱱᱛᱮ ᱫᱚ ᱫᱟᱜᱽ ᱵᱷᱚᱨᱥᱟ ᱜᱮᱠᱚ ᱪᱟᱥ ᱜᱮᱭᱟ᱾
ᱦᱳᱭ ᱦᱳᱭ ᱟᱞᱮ ᱥᱮᱱ ᱫᱚ ᱫᱟᱜᱽ ᱵᱷᱚᱨᱥᱟ ᱜᱮ ᱥᱮᱨᱢᱟ ᱫᱟᱜ ᱛᱮ ᱡᱟᱞᱮ ᱪᱟᱥ ᱠᱮᱫᱟ ᱪᱟᱥ ᱠᱮᱫᱟᱞᱮ ᱟᱨ ᱵᱟᱠᱷᱟᱱ ᱫᱚ ᱟᱫᱚ ᱵᱟᱝᱞᱮ ᱪᱟᱥ ᱜᱮᱭᱟᱞᱮ ᱾ ᱟᱯᱮ ᱥᱮᱱ ᱫᱚ ᱪᱮᱫ ᱞᱮᱠᱟ?
ᱟᱞᱮ ᱥᱮᱱ ᱫᱚ ᱥᱮᱞᱚ ᱨᱮᱱᱟᱜ ᱫᱟᱜᱽ ᱠᱚᱛᱮᱨᱠᱚ ᱪᱟᱥ ᱜᱮᱭᱟ ᱥᱮᱨᱢᱟ ᱡᱟᱹᱲᱤ ᱵᱷᱚᱨᱥᱟ ᱫᱚ ᱵᱟᱞᱮ ᱛᱟᱦᱮᱱ ᱜᱮᱭᱟ᱾
ᱩᱸ ᱟᱯᱮ ᱫᱚ ᱵᱟᱨ ᱫᱷᱟᱣ ᱜᱮᱯᱮ ᱪᱟᱥᱟ ᱥᱮ ᱢᱤᱫ ᱫᱷᱟᱣ ᱜᱮᱯᱮ ᱪᱟᱥ ᱜᱮᱭᱟ?
ᱵᱟᱨ ᱫᱟᱣ ᱟᱫᱚ ᱛᱟᱦᱚᱞᱮ ᱚᱱᱛᱮ ᱫᱚ ᱯᱚᱨᱚᱵᱽ ᱠᱚᱫᱚ ᱦᱩᱭ ᱵᱟᱲᱟᱜ ᱠᱟᱱᱟ ᱥᱮ ᱵᱟᱝᱼᱟ? ᱵᱟᱦᱟ ᱵᱤᱦᱟ ᱵᱟᱯᱞᱟ ᱠᱚ
ᱵᱟᱯᱞᱟ ᱠᱚᱫᱚ ᱵᱟᱯᱞᱟ ᱠᱚᱫᱚ ᱦᱳᱭ ᱮᱱᱟ ᱚᱱᱟ ᱯᱷᱟᱹᱜᱩᱱ ᱵᱚᱸᱜᱟ ᱨᱮ ᱦᱳ ᱮᱱᱟ ᱟᱫᱚ ᱵᱟᱝ ᱦᱩᱭ ᱠᱟᱱᱟ ᱦᱟᱸᱜ ᱵᱟᱯᱞᱟ ᱠᱚᱫᱚ ᱟᱯᱮ ᱥᱮᱱ ᱫᱚ
ᱟᱞᱮ ᱥᱮᱱ ᱫᱚ ᱟᱣᱨᱤᱭᱟᱜᱼᱟ ᱦᱟᱜ
ᱚ ᱟᱯᱮ ᱥᱮᱱ ᱫᱚ ᱪᱮᱫ ᱞᱮᱠᱟ ᱯᱮ ᱵᱟᱯᱞᱟᱜ ᱜᱮᱭᱟ
ᱵᱟᱯᱞᱟ ᱫᱚ ᱟᱫᱚ ᱡᱩᱫᱤ ᱚᱨ ᱟᱹᱜᱩ ᱛᱮᱦᱚᱸ ᱠᱚ ᱵᱟᱯᱞᱟᱜ ᱜᱮᱭᱟ ᱟᱨ ᱦᱩᱭᱩᱜ ᱠᱟᱱᱟ ᱨᱟᱭᱵᱟᱨ ᱦᱟᱲᱟᱢ ᱨᱟᱭᱵᱟᱨ ᱵᱩᱲᱦᱟᱹ ᱟᱛᱮ ᱦᱚᱸᱠᱚ ᱵᱟᱯᱞᱟᱜ ᱜᱮᱭᱟ ᱚᱱᱠᱟ ᱥᱤᱪᱩᱭᱮᱥᱮᱱ ᱚᱱᱮ ᱚᱱᱠᱟ
ᱛᱟᱦᱞᱮ ᱱᱚᱣᱟ ᱪᱷᱟᱢᱰᱟ ᱢᱟᱰᱣᱟ ᱠᱚᱫᱚ ᱯᱮ ᱵᱮᱱᱟᱣ ᱜᱮᱭᱟ ᱥᱮ ᱵᱟᱝ?
ᱵᱮᱱᱟᱣ ᱜᱮᱭᱟ ᱞᱮ ᱚᱱᱛᱮ ᱫᱚ ᱚᱠᱟ ᱞᱮᱠᱟ ᱠᱚ ᱵᱟᱯᱞᱟᱜᱼᱟ?
ᱟᱞᱮ ᱟᱞᱮ ᱥᱮᱱ ᱫᱚ ᱦᱩᱭᱩᱜᱳᱜ ᱠᱟᱱᱟ ᱱᱚᱣᱟ ᱥᱟᱨ ᱥᱟᱹᱜᱩᱱ ᱠᱟᱛᱮᱜ ᱠᱚ ᱵᱟᱯᱞᱟᱜ ᱜᱮᱭᱟ᱾ ᱪᱷᱟᱢᱰᱟ ᱢᱟᱰᱣᱟ ᱵᱟᱹᱨᱭᱟᱹᱛ ᱠᱚ ᱟᱨ ᱱᱚᱣᱟ ᱨᱟᱭᱵᱟᱨ ᱠᱚᱦᱚᱸ ᱠᱚ ᱛᱟᱦᱮᱱ ᱜᱮᱭᱟ᱾
ᱟᱫᱚ ᱛᱟᱦᱚᱞᱮ ᱠᱩᱲᱤ ᱫᱚ ᱫᱟᱹᱣᱲᱟᱹ ᱨᱮᱫᱚ ᱠᱚ ᱫᱮᱡᱽ ᱜᱮᱭᱟ ᱥᱮ ᱵᱟᱝᱼᱟ᱾
ᱦᱳᱭ ᱫᱩᱲᱣᱟ. ᱨᱮᱫᱚ ᱠᱚ ᱫᱮᱡᱮ ᱜᱮᱭᱟ᱾
ᱳ ᱵᱟᱵᱟ ᱛᱟᱦᱚᱞᱮ ᱮᱱᱮᱡ ᱥᱮᱨᱮᱧ ᱠᱚᱫᱚ ᱵᱤᱱ ᱨᱟᱹᱥᱠᱟᱹ ᱵᱟᱲᱟᱜ ᱜᱮᱭᱟ ᱥᱮ ᱵᱟᱝᱼᱟ
ᱮᱱᱮᱡᱽ ᱥᱮᱨᱮᱧ ᱫᱚ ᱦᱮᱸ ᱨᱟᱹᱥᱠᱟᱹ ᱫᱚ ᱦᱩᱭᱩᱜ ᱜᱮᱭᱟ᱾ ᱟᱯᱮ ᱠᱚᱫᱚ ᱯᱮ ᱨᱟᱹᱥᱠᱟᱹᱭ ᱜᱮᱭᱟ ᱥᱮ ᱵᱟᱝ?
ᱦᱚᱸ ᱟᱞᱮ ᱦᱚᱸᱞᱮ ᱨᱟᱹᱥᱠᱟᱹ ᱜᱮᱭᱟ ᱛᱩᱢᱫᱟᱜ ᱴᱟᱢᱟᱠ ᱠᱚᱛᱮ ᱞᱮ ᱮᱱᱮᱡᱽ ᱵᱟᱲᱟᱭ ᱜᱮᱭᱟ᱾
ᱚ
ᱟᱫᱚ ᱮᱱᱮᱡᱽ ᱥᱮᱨᱮᱧ ᱫᱚ ᱚᱠᱟ ᱮᱱᱮᱡᱽ ᱡᱟᱹᱥᱛᱤ ᱫᱚᱵᱤᱱ ᱠᱩᱥᱤᱭᱟᱜᱼᱟ ᱫᱚᱝ ᱞᱟᱜᱽᱲᱮ ᱡᱤᱠᱟᱹ ᱞᱩᱦᱨᱤ ᱥᱟᱶᱛᱟ ᱨᱮᱱᱟᱜ ᱮᱱᱮᱡᱽ ᱥᱮᱨᱮᱧ
ᱦᱚᱸ ᱦᱚᱸ ᱟᱹᱞᱤᱧ ᱫᱚ ᱡᱷᱚᱛᱚ ᱮᱱᱮᱡᱽ ᱥᱮᱨᱮᱧ ᱠᱚᱜᱮ ᱡᱷᱚᱛᱚ ᱜᱮᱞᱤᱧ ᱠᱩᱥᱤᱭᱟᱜ ᱜᱮᱭᱟ᱾ ᱢᱟᱱᱮ ᱟᱵᱚ ᱥᱟᱱᱛᱟᱲᱟᱜ ᱡᱟᱦᱟᱸ ᱮᱱᱮᱡ ᱥᱮᱨᱮᱧ ᱠᱚ ᱢᱮᱱᱟᱜ ᱟᱠᱟᱫ ᱛᱟᱵᱚᱱᱟ ᱡᱷᱚᱛᱚ ᱜᱮᱞᱤᱧ ᱠᱩᱥᱤᱭᱟᱜ ᱜᱮᱭᱟ
ᱛᱟᱣ ᱢᱟᱱᱮ ᱡᱚᱛᱚ ᱦᱚᱲᱟᱜ ᱢᱤᱫᱴᱮᱱ ᱤᱭᱟᱹ ᱛᱟᱦᱮᱱᱟ ᱛᱚ ᱯᱷᱮᱵᱨᱮᱴ ᱵᱟ
ᱦᱳᱭ ᱚᱱ ᱟᱞᱤᱧ ᱫᱚ ᱦᱩᱭᱩᱜ ᱠᱟᱱᱟ ᱱᱚᱣᱟ ᱫᱚᱝ ᱮᱱᱮᱡ ᱫᱚ ᱟᱹᱰᱤ ᱡᱳᱨᱞᱤᱧ ᱠᱩᱥᱤᱭᱟᱜ ᱜᱮᱭᱟ, ᱫᱚᱝ ᱥᱮᱨᱮᱧ ᱠᱤᱝᱵᱟ ᱫᱚᱝ ᱮᱱᱮᱡ ᱫᱚ ᱟᱹᱰᱤ ᱡᱳᱨ ᱞᱤᱧ ᱠᱩᱥᱤ ᱠᱩᱥᱤᱭᱟᱹ ᱜᱮᱭᱟ ᱾
ᱚᱸᱝ ᱚᱱᱛᱮ ᱨᱮᱱᱟᱜ ᱛᱩᱢᱫᱟᱜ ᱴᱟᱢᱟᱠ ᱠᱚᱫᱚ ᱥᱮᱬᱟ ᱜᱮᱭᱟ ᱥᱮ ᱠᱟᱹᱴᱤᱡ ᱜᱮᱭᱟ?
ᱟᱸ ᱦᱩᱰᱤᱧ ᱦᱩᱰᱤᱧ ᱜᱮᱭᱟ ᱱᱚᱛᱮ ᱠᱚᱣᱟᱜ ᱫᱚ ᱾
ᱚ ᱾ ᱟᱫᱚ ᱛᱟᱦᱚᱞᱮ ᱵᱟᱦᱟ ᱠᱚᱨᱮ ᱚᱠᱟ ᱚᱠᱟ ᱯᱮ ᱨᱟᱹᱥᱠᱟᱹᱭ ᱜᱮᱭᱟ, ᱥᱚᱨᱦᱟᱭ ᱠᱚᱨᱮ?
ᱵᱟᱦᱟ, ᱵᱟᱦᱟ ᱨᱮᱫᱚ ᱩᱱᱟᱹᱜ ᱜᱟᱱ ᱫᱚ ᱵᱟᱞᱮ ᱨᱟᱹᱥᱠᱟᱹᱭ ᱜᱮᱭᱟ, ᱥᱚᱨᱦᱟᱭ ᱨᱮᱜᱮ ᱵᱤᱥᱤ ᱞᱮ ᱨᱟᱹᱥᱠᱟᱹ ᱠᱟ. ᱭᱟ ᱠᱟᱱ ᱠᱤᱧ ᱥᱚᱨᱦᱟᱭ ᱫᱚ ᱦᱩᱭᱩᱜ ᱠᱟᱱᱟ ᱢᱚᱬᱮ ᱥᱤᱧ ᱢᱚᱬᱮᱸ ᱧᱤᱫᱟᱹ ᱞᱮ ᱥᱚᱨᱦᱟᱭᱚᱜᱼᱟ ᱛᱚ, ᱚᱱᱟᱛᱮ ᱥᱚᱨᱦᱟᱭ ᱨᱮᱫᱚ ᱵᱮᱥᱤ ᱜᱮᱞᱮ ᱨᱟᱹᱥᱠᱟᱹᱭ ᱜᱮᱭᱟ ᱾ ᱱᱚᱣᱟ ᱵᱟᱦᱟ ᱠᱚᱨᱮ ᱫᱚ ᱩᱱᱟᱹᱜ ᱜᱟᱱ ᱫᱚ ᱨᱟᱹᱥᱠᱟᱹ ᱫᱚ ᱵᱟᱝ ᱦᱳᱭᱳᱜ ᱜᱮᱭᱟ ᱾
ᱢᱚᱬᱮᱸ ᱥᱤᱧ ᱢᱚᱬᱮᱸ ᱧᱤᱞᱟᱹ ᱫᱚ ᱟᱫᱚ ᱚᱠᱟ ᱞᱮᱠᱟ ᱯᱮ ᱢᱟᱱᱟᱣ ᱜᱮᱭᱟ?
ᱢᱟᱱᱟᱣ ᱫᱚ ᱚᱱᱠᱟ ᱜᱮᱞᱮ ᱢᱟᱱᱟᱣᱟ, ᱯᱳᱭᱞᱩ ᱫᱤᱱ ᱦᱤᱞᱳ ᱫᱚᱞᱮ ᱩᱢ ᱟᱞᱮ ᱾ ᱛᱟᱨᱯᱚᱨ ᱫᱚᱥᱟᱨ ᱫᱤᱱ ᱦᱤᱞᱳᱜ ᱫᱚ ᱫᱟᱠᱟᱭ, ᱛᱮᱥᱟᱨ ᱫᱤᱱ ᱦᱤᱞᱳᱜ ᱫᱚ ᱠᱷᱩᱱᱴᱟᱹᱣ ᱾ ᱛᱟᱨᱯᱚᱨ ᱡᱟᱞᱮ, ᱛᱟᱨᱯᱚᱨ ᱜᱚᱫᱟᱭ ᱾
ᱦᱩᱸ᱾
ᱚᱱᱠᱟ ᱜᱮᱞᱮ ᱢᱟᱱᱟᱣ ᱜᱮᱭᱟᱞᱮ ᱾
ᱜᱟᱫᱚᱭ ᱨᱮᱫᱚ ᱟᱫᱚ ᱪᱮᱫ ᱠᱚᱫᱚ ᱵᱚᱸᱜᱟ ᱵᱩᱨᱩ ᱵᱟᱲᱟᱭ ᱜᱮᱭᱟᱯᱮ ᱥᱮ ᱚᱠᱟ ᱞᱮᱠᱟ?
ᱵᱟᱝ ᱵᱟᱝ, ᱜᱟᱫᱚᱭ ᱫᱚ ᱵᱚᱸᱜᱟ ᱵᱩᱨᱩ ᱠᱚᱫᱚ ᱵᱟᱝ ᱚᱱᱟ ᱫᱚ ᱾ ᱩᱸ, ᱡᱮᱫᱤᱱᱚᱜ ᱢᱟᱱᱮ ᱪᱟᱵᱟᱜᱼᱟ ᱟᱨᱠᱤ ᱥᱮᱫᱤᱱ ᱫᱚ ᱜᱟᱫᱚᱭ ᱞᱮ ᱞᱟᱹᱭᱟ ᱾ ᱟᱫᱚ ᱥᱮᱫᱤᱱ ᱫᱚ ᱢᱟᱱᱮ ᱟᱛᱳ ᱟᱛᱳ ᱦᱚᱲᱛᱮ ᱟᱛᱳ ᱢᱩᱪᱟᱹᱫ ᱨᱮ ᱠᱷᱤᱪᱲᱤ ᱠᱚᱞᱮ ᱤᱥᱤᱱ ᱜᱮᱭᱟ ᱾ ᱛᱟᱯᱚᱨ ᱚᱱᱟ ᱥᱟᱨᱮᱡ ᱵᱟᱨᱮᱡ ᱠᱚ ᱢᱤᱫᱴᱷᱮᱱ ᱞᱮ ᱤᱥᱤᱱ ᱜᱮᱭᱟ, ᱟᱫᱚ ᱚᱱᱟ ᱜᱮᱞᱮ ᱡᱚᱢ ᱵᱟᱲᱟᱭᱟ ᱟᱫᱚ ᱚᱱᱟ ᱜᱮ ᱜᱟᱫᱚᱭ ᱫᱚ ᱾
ᱵᱟ ᱯᱮ ᱜᱟᱫᱚᱭᱟ?
ᱦᱩᱸ ᱦᱩᱸ ᱾
ᱵᱟᱦᱟ ᱨᱮᱫᱚ ᱟᱞᱮ ᱥᱮᱫ ᱫᱚ ᱯᱩᱭᱞᱩ ᱫᱚᱞᱮ ᱩᱢ ᱯᱷᱟᱨᱪᱟᱜᱼᱟ, ᱩᱢ ᱯᱷᱟᱨᱪᱟ ᱠᱟᱛᱮ, ᱛᱮᱫ ᱧᱤᱫᱟᱹ ᱵᱮᱲᱟ ᱜᱟᱹᱭ ᱡᱟᱜᱟᱣ ᱞᱮ ᱩᱰᱩᱠᱚᱜᱼᱟ ᱾ ᱜᱟᱹᱭ ᱡᱟᱭᱜᱟ ᱳᱰᱳᱠ ᱠᱟᱛᱮᱫ ᱯᱚᱨᱮᱨ ᱥᱮᱛᱟᱜ, ᱠᱷᱩᱱᱴᱟ ᱟᱫᱚ ᱰᱟᱹᱝᱨᱤ ᱠᱚᱞᱮ ᱤᱫᱤ ᱠᱚᱣᱟ ᱠᱷᱩᱱᱴᱟᱹᱣ ᱴᱟᱺᱰᱤ ᱛᱮ ᱾ ᱚᱸᱰᱮ ᱵᱚᱸᱜᱟᱼᱵᱩᱨᱩ ᱠᱟᱛᱮᱫ, ᱰᱟᱹᱝᱨᱤ ᱠᱚᱞᱮ ᱠᱷᱩᱱᱴᱟᱹᱣ ᱠᱚᱣᱟ, ᱰᱟᱝᱝᱨᱤ ᱠᱚ ᱠᱷᱩᱱᱴᱟᱹᱣ ᱠᱟᱛᱮᱜ ᱮᱱᱮᱡ ᱮᱱᱮᱡ ᱥᱮᱨᱮᱧ ᱟᱞᱮ ᱾
ᱮᱱᱮᱡ ᱥᱮᱨᱮᱧ ᱠᱟᱛᱮ, ᱟᱫᱚ ᱚᱱᱮ ᱤᱱᱟᱹ ᱦᱤᱞᱳᱜ ᱫᱚᱞᱮ ᱢᱩᱪᱟᱹᱫᱟ ᱾ ᱟᱨ ᱫᱚᱥᱟᱨ ᱫᱤᱱ ᱫᱚ ᱚᱱᱟ ᱨᱮᱱᱟᱜ ᱥᱟᱨᱮᱡ, ᱠᱚ ᱡᱚᱢᱟᱞᱮ ᱛᱟᱨᱯᱚᱨ ᱮᱱᱮᱡᱟᱞᱮ ᱾ ᱟᱫᱚᱞᱮ ᱢᱩᱪᱟᱹᱛ ᱠᱮᱜ-ᱟ ᱾ ᱟᱞᱮ ᱫᱚ ᱢᱚᱬᱮᱸ ᱥᱤᱧ ᱢᱚᱬᱮᱸ ᱧᱤᱫᱟᱹ ᱫᱚ ᱵᱟᱞᱮ ᱯᱟᱞᱟᱣ ᱜᱮᱭᱟ ᱾
ᱚ ᱾
ᱢᱟᱲᱟᱝ ᱠᱷᱚᱱᱜᱮ ᱤᱱᱠᱟᱹ ᱠᱚ ᱯᱟᱞᱟᱣ ᱟᱹᱜᱩ ᱠᱟᱜ-ᱟ ᱛᱚ, ᱟᱫᱚ ᱚᱱᱟᱛᱮ ᱤᱱᱠᱟᱹ ᱜᱮᱞᱮ ᱯᱟᱞᱟᱣ ᱜᱮᱭᱟ ᱾
ᱦᱚᱸ ᱦᱚᱸ ᱾
ᱟᱨ ᱛᱟᱞᱦᱮ ᱚᱱᱛᱮ ᱫᱚ ᱥᱮᱸᱫᱽᱨᱟ ᱠᱚᱫᱚ ᱠᱚ ᱪᱟᱞᱟᱜ ᱜᱮᱭᱟ ᱥᱮ ᱵᱟᱝ?
ᱪᱮᱫ ᱞᱮᱠᱟ?
ᱥᱮᱸᱫᱽᱨᱟ ᱠᱚᱫᱚ ᱠᱚ ᱪᱟᱞᱟᱜ ᱜᱮᱭᱟ ᱥᱮ ᱵᱟᱝᱼᱟ?
ᱦᱳᱭ ᱦᱳᱭ, ᱪᱟᱞᱟᱜ ᱜᱮᱭᱟ ᱠᱚ ᱥᱮᱸᱫᱽᱨᱟ ᱫᱚ ᱾
ᱪᱮᱫ ᱟᱫᱚ ᱮᱴᱟᱜ ᱮᱴᱟᱜ ᱡᱟᱭᱜᱟ ᱠᱚᱨᱮᱢᱟ ᱟᱹᱰᱤ ᱜᱟᱱ ᱱᱤᱭᱚᱢ ᱠᱚᱠᱚ ᱯᱟᱞᱚᱱᱟᱛᱚ ᱡᱮᱞᱮᱠᱟ ᱟᱡᱚᱫᱤᱭᱟᱹ ᱵᱩᱨᱩ ᱡᱩᱫᱤ ᱥᱮᱸᱫᱽᱨᱟ ᱠᱚ ᱪᱟᱞᱟᱜᱼᱟ ᱛᱟᱦᱚᱞᱮ ᱠᱩᱲᱤ ᱦᱚᱯᱚᱱᱟᱜ ᱥᱟᱝᱠᱟ ᱥᱟᱝᱠᱟ ᱠᱚᱠᱚ ᱛᱩᱫ ᱴᱚᱠᱟᱜᱼᱟ ᱥᱤᱸᱫᱩᱨ ᱠᱚᱠᱚ ᱢᱩᱪᱷᱟᱹᱣ ᱦᱚᱴᱚᱠᱟᱜ ᱛᱟᱠᱚᱣᱟ ᱚᱱᱛᱮ ᱫᱚ ᱠᱚ ᱯᱟᱞᱟᱣ ᱜᱮᱭᱟ ᱥᱮᱵᱟᱝ ᱚᱱᱠᱟ?
ᱚᱱᱠᱟ ᱫᱚ ᱵᱟᱝ ᱠᱚ ᱯᱟᱞᱟᱣ ᱜᱮᱭᱟ ᱱᱚᱛᱮ ᱫᱚ ᱟᱸᱡᱚᱢ ᱵᱟᱲᱟ ᱛᱚ ᱵᱟᱝ ᱦᱩᱭ ᱠᱟᱱᱟ ᱵᱟᱝ ᱠᱚ ᱯᱟᱞᱟᱣ ᱜᱮᱭᱟ ᱚᱝᱠᱟᱫᱚ ᱟᱯᱮ ᱥᱮᱱ ᱢᱟᱠᱚ ᱯᱟᱞᱟᱜ ᱜᱮᱭᱟ ᱪᱮ
ᱱᱚᱛᱮ ᱫᱚ ᱚᱱᱠᱟ ᱫᱚ ᱵᱤᱨ ᱠᱚᱫᱚ ᱤᱭᱟᱹ ᱠᱚᱫᱚ ᱵᱟᱹᱱᱩᱜ ᱟᱠᱟᱜ-ᱟ ᱛᱚ ᱟᱫᱚ ᱛᱟᱭ ᱤᱱᱠᱟᱹ ᱪᱷᱳᱴᱳ ᱠᱷᱟᱴᱚ ᱥᱮᱸᱫᱽᱨᱟ ᱜᱮ ᱥᱮᱸᱫᱽᱨᱟ ᱵᱟᱲᱟᱭ ᱦᱩᱭᱩᱜ ᱜᱮᱭᱟ ᱾ ᱟᱨ ᱚᱱᱛᱮ ᱢᱟᱱᱮ ᱟᱵᱤᱱᱟᱜ ᱞᱟᱹᱭ ᱛᱮᱫᱚ ᱥᱮᱸᱫᱽᱨᱟ ᱫᱚ ᱩᱪᱤᱛ ᱥᱮ ᱵᱟᱝ ᱩᱪᱤᱛ? ᱡᱮᱦᱮᱛᱩ ᱱᱮᱛᱟᱨ ᱢᱟ ᱟᱹᱰᱤ ᱜᱟᱱ ᱠᱚ ᱞᱟᱹᱭᱮᱫᱼᱟ ᱛᱚ ᱥᱚᱨᱠᱟᱨᱮ ᱜᱮᱠᱚ ᱞᱟᱹᱭᱮᱫᱼᱟ ᱡᱮ ᱟᱞᱚᱯᱮ ᱜᱚᱡ ᱠᱚᱣᱟ ᱡᱤᱵᱽ ᱡᱤᱭᱟᱹᱞᱤ ᱠᱚ
ᱦᱮᱸ ᱚᱱᱟ ᱚᱱᱟ ᱫᱚᱠᱚ ᱞᱟᱹᱭᱮᱜ ᱜᱮᱭᱟ ᱠᱚ ᱴᱷᱤᱠ ᱜᱮᱭᱟ ᱢᱮᱱᱠᱷᱟᱱ ᱟᱵᱚᱣᱟᱜ ᱟᱵᱚᱣᱟᱜ ᱟᱹᱨᱤᱪᱟᱹᱞᱤ ᱨᱮᱫᱚ ᱥᱮᱸᱫᱽᱨᱟ ᱦᱚᱸ ᱢᱮᱱᱟᱜ ᱛᱟᱵᱚᱱᱟ ᱥᱮ ᱟᱫᱚ ᱥᱮᱸᱫᱽᱨᱟ ᱫᱚ ᱥᱮᱸᱫᱽᱨᱟ ᱫᱚ ᱠᱚᱨᱟᱣ ᱜᱮ ᱩᱪᱤᱛ ᱠᱟᱱ ᱛᱟᱵᱚᱱᱟ ᱟᱵᱚᱣᱟᱜ ᱫᱚ ᱡᱮᱦᱮᱛᱩ ᱟᱵᱚ ᱫᱚ ᱯᱟᱹᱦᱤᱞ ᱠᱷᱚᱱ ᱢᱮᱱᱟᱜ ᱛᱟᱵᱚᱱᱟ ᱥᱮᱸᱫᱽᱨᱟ ᱫᱚ ᱟᱡᱚᱫᱤᱭᱟᱹ ᱵᱩᱨᱩ ᱥᱮᱸᱫᱽᱨᱟ ᱥᱮᱸᱫᱽᱨᱟ ᱫᱚ ᱞᱟᱹᱠᱛᱤᱭᱟ ᱟᱠᱟᱱ ᱛᱟᱵᱚᱱᱟ
ᱛᱟᱨ ᱟᱹᱰᱤ ᱜᱟᱱ ᱦᱚᱲ ᱠᱚ ᱞᱟᱹᱭ ᱜᱮᱭᱟ ᱛᱚ ᱥᱮᱸᱫᱽᱨᱟ ᱟᱞᱚᱯᱮ ᱥᱮᱸᱫᱽᱨᱟ ᱠᱚᱣᱟ ᱥᱮᱸᱫᱽᱨᱟ ᱞᱮᱠᱷᱟᱱ ᱯᱨᱚᱠᱤᱛᱤ ᱵᱟᱹᱲᱤᱡᱚᱜ ᱠᱟᱱᱟ ᱥᱮ ᱡᱤᱵᱽ ᱡᱤᱭᱟᱹᱞᱤ ᱠᱚᱠᱚ ᱠᱚᱢᱚᱜ ᱠᱟᱱᱟ ᱵᱟᱝᱠᱚ ᱧᱟᱢᱚᱜᱚᱜ ᱠᱟᱱᱟ ᱚᱱᱟᱛᱮᱞᱤᱧ ᱞᱟᱹᱭᱮᱫ ᱛᱟᱦᱮᱸᱫ ᱟᱫᱚ ᱚᱠᱟᱞᱮᱠᱟ ᱥᱮᱸᱫᱽᱨᱟ ᱫᱚᱠᱚ ᱥᱮᱸᱫᱽᱨᱟ ᱠᱚᱣᱟ ᱢᱟᱱᱮ ᱛᱩᱢᱫᱟᱜ ᱴᱟᱢᱟᱠ ᱠᱚᱠᱚ ᱤᱫᱤ ᱛᱚᱨᱟᱭᱟ ᱥᱮ ᱵᱟᱝᱟ
ᱦᱳ ᱛᱩᱢᱫᱟᱜ ᱴᱟᱢᱟᱠ ᱠᱚ ᱫᱚᱠᱚ ᱤᱫᱤ ᱛᱚᱨᱟᱭ ᱜᱮᱭᱟ ᱚᱱᱟ ᱠᱚᱫᱚ
ᱚᱱᱛᱮ ᱫᱚ ᱚᱱᱠᱟ ᱛᱟᱞᱮ ᱛᱩᱢᱫᱟᱜ ᱴᱟᱢᱟᱠ ᱠᱚ ᱛᱮ ᱠᱚ ᱮ ᱥᱮᱸᱫᱽᱨᱟ ᱨᱩᱣᱟᱹᱲ ᱥᱚᱢᱚᱭ ᱥᱮᱨᱮᱧ ᱥᱮᱨᱮᱧ ᱛᱮ ᱮᱱᱮᱡ ᱮᱱᱮᱡ ᱛᱮ ᱟᱫᱚ ᱠᱚ ᱨᱩᱣᱟᱹᱲᱟ
ᱵᱟᱝ ᱵᱟᱝ ᱥᱮᱨᱮᱧ ᱫᱚ ᱵᱟᱠᱚ ᱥᱮᱨᱮᱧ ᱜᱮᱭᱟ ᱮᱱᱮᱡ ᱦᱚᱸ ᱵᱟᱠᱚ ᱮᱱᱮᱡ ᱜᱮᱭᱟ ᱨᱩ ᱨᱩ ᱛᱮᱜᱮ ᱠᱚ ᱨᱩᱣᱟᱹᱲᱟ ᱟᱨᱠᱤ ᱟᱨ ᱡᱚᱠᱷᱚᱱ ᱵᱩᱨᱩ ᱠᱚ ᱫᱮᱡᱚᱜ-ᱟ ᱛᱚᱠᱷᱚᱱ ᱦᱚᱸ ᱨᱩ ᱨᱩ ᱛᱮᱠᱚ ᱫᱮᱡᱚᱜ-ᱟ ᱥᱮᱸᱫᱽᱨᱟ ᱥᱚᱢᱚᱭ